ᱦᱮᱞᱳ ᱦᱮᱸ ᱜᱚᱝᱠᱮ ᱦᱮᱸ ᱡᱚᱦᱟᱨ ᱜᱮ ᱦᱮᱸ ᱥᱟᱹᱜᱩᱱ ᱛᱤᱠᱤᱱ
ᱦᱮᱸ ᱥᱟᱹᱜᱩᱱ ᱛᱤᱠᱤᱱ
ᱦᱩᱸ ᱦᱩᱸ ᱫᱮᱵᱚ ᱛᱟᱦᱚᱞᱮ ᱪᱮᱜ ᱪᱤᱠᱟᱹᱭ ᱦᱩᱭᱩᱜ ᱠᱟᱱ ᱱᱤᱛᱚᱜ ᱫᱚ
ᱦᱮᱸ ᱚᱝᱠᱟ ᱢᱟ ᱠᱟᱹᱢᱤ ᱫᱚ ᱵᱟᱝ ᱦᱩᱭᱩᱜ ᱠᱟᱱᱟ ᱛᱚ ᱚᱠᱟ ᱢᱟᱴ ᱜᱷᱟᱴ ᱥᱮᱜ ᱨᱮᱜᱤ ᱱᱤᱛᱚᱜ ᱫᱚ ᱢᱮᱱᱟᱜ ᱦᱟᱛᱟᱲ ᱦᱩᱭᱩᱜᱼᱟ ᱠᱟᱹᱴᱤᱡ ᱰᱟᱹᱝᱨᱤ ᱢᱮᱨᱚᱢ ᱠᱚ ᱢᱮᱱᱟᱜ ᱠᱚᱣᱟ ᱛᱟᱞᱮᱭᱟ ᱩᱱᱠᱩ ᱜᱮ ᱢᱟᱱᱮ ᱜᱩᱯᱤ ᱠᱚ ᱦᱳᱭᱳᱜ ᱠᱟᱱᱟ ᱦᱮᱸ ᱦᱮᱸ ᱦᱮᱸ ᱦᱮᱸ ᱦᱩᱸ ᱫᱤᱭᱮ ᱥᱤᱛᱩᱝ ᱠᱟᱱᱟ ᱪᱮᱜ ᱞᱮᱠᱟ ᱜᱚᱝᱠᱮ ᱞᱟᱹᱭ ᱵᱮᱱ
ᱱᱚᱛᱮ ᱫᱚ ᱮᱱᱟᱝ ᱥᱮᱛᱟᱜ ᱵᱮᱲᱟ ᱫᱚ ᱨᱤᱢᱤᱞ ᱠᱟᱜ ᱛᱟᱦᱮᱱᱟ ᱳᱭ ᱵᱟᱨᱚᱴᱟ ᱵᱟᱨᱚᱴᱟ ᱯᱚᱨ ᱥᱮᱜ ᱠᱷᱚᱡ ᱫᱚ ᱟᱨ ᱦᱚᱸ ᱢᱟᱱᱮ ᱥᱤᱛᱩᱝ ᱠᱟᱜᱟᱭ ᱦᱟᱸᱜ ᱱᱤᱛᱚᱜ ᱫᱚ ᱟᱨᱠᱤ
ᱟᱪᱪᱷᱟ ᱟᱪᱪᱷᱟ
ᱦᱮᱸ ᱚᱱᱛᱮ ᱫᱚ
ᱚ ᱦᱤᱛᱚᱜ ᱟᱹᱞᱤᱧᱟᱜ ᱨᱚᱲ ᱵᱮᱱ ᱟᱸᱡᱚᱢ ᱫᱟᱛᱚ
ᱦᱮᱸ ᱟᱸᱡᱚᱢᱚᱜ ᱠᱟᱱᱟ ᱠᱞᱤᱭᱟᱨ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱫᱤᱭᱮ ᱞᱟᱹᱭ ᱵᱮᱱ ᱫᱟᱜ ᱡᱟᱹᱲᱤ ᱠᱚ ᱪᱮᱜ ᱞᱮᱠᱟ ᱟᱵᱟᱨ ᱢᱟᱱᱮ ᱤᱛᱟᱹ ᱠᱚ
ᱫᱟᱜ ᱡᱟᱹᱲᱤ ᱯᱳᱭᱞᱳ ᱥᱮ ᱚᱝᱠᱟ ᱴᱷᱤᱠ ᱜᱮ ᱦᱳᱭ ᱠᱟᱱ ᱫᱟᱜ ᱠᱟᱜ ᱜᱮᱭᱟᱭ ᱟᱫᱚ ᱚᱱᱟ ᱛᱮ ᱮᱨ ᱟᱯᱚᱨ ᱠᱚᱦᱚᱸ ᱟ ᱠᱤᱪᱷᱩ ᱫᱚ ᱦᱟᱸᱜ ᱞᱟᱦᱟᱣ ᱟᱠᱟᱱ ᱜᱮᱭᱟ ᱟᱨ ᱮᱨ ᱟᱯᱷᱚᱨ ᱠᱟᱛᱮ ᱦᱟᱞᱠᱟ ᱦᱟᱸᱜ ᱜᱟᱹᱪᱷᱤ ᱠᱚᱦᱚᱸ ᱚᱢᱚᱱ ᱠᱟᱱ ᱜᱮᱭᱟ ᱦᱟᱸᱜ ᱟᱨ ᱠᱤᱪᱷᱩ ᱫᱚ ᱦᱟᱸᱜ ᱢᱟᱱᱮ ᱟᱫᱚ ᱯᱚᱨᱮ ᱛᱮ ᱛᱟᱭᱚᱢ ᱧᱚᱜ ᱵᱟᱭ ᱫᱟᱜ ᱞᱮᱜ ᱛᱮ ᱟᱫᱚ ᱦᱟᱸᱜ ᱠᱤᱪᱷᱩ ᱦᱟᱸᱜ ᱵᱟᱠᱤ ᱦᱮᱸ ᱵᱟᱠᱤ ᱢᱮᱱᱟᱜ ᱜᱮᱭᱟ ᱫᱚ ᱦᱟᱸᱜ ᱚᱱᱟᱫᱚ
ᱦᱮᱸ ᱦᱮᱸ ᱛᱟᱭᱚᱢ ᱢᱟᱲᱟᱝ ᱛᱮ ᱟᱨᱠᱤ ᱡᱩᱫᱤ ᱢᱟᱱᱮ ᱤᱛᱟᱹ ᱤᱛᱟᱹ ᱠᱷᱚᱱ ᱥᱮ ᱪᱟᱨᱟ ᱠᱷᱚᱱ ᱠᱟᱹᱴᱤᱡ ᱜᱳᱱᱰᱳᱜᱳᱞᱚᱜ ᱜᱮᱭᱟ ᱦᱮᱸ ᱵᱟᱝ ᱦᱩᱸ ᱦᱩᱸ ᱦᱩᱸ ᱦᱩᱸ ᱦᱮᱸ ᱜᱚᱝᱠᱮ ᱟᱞᱮ ᱥᱮᱜ ᱨᱮᱦᱚᱸ ᱱᱚᱝᱠᱟ ᱜᱮ ᱤᱛᱟᱹ ᱠᱚ ᱫᱚ ᱮᱨ ᱟᱯᱷᱚᱨ ᱫᱚ ᱦᱳᱭ ᱠᱟᱱᱟ ᱠᱤᱪᱷᱩ ᱫᱚ ᱠᱤᱪᱷᱩ ᱜᱟᱱ ᱫᱚ ᱵᱟᱹᱠᱤ ᱢᱮᱱᱟᱜᱼᱟ
ᱟᱪᱪᱷᱟ ᱟᱪᱪᱷᱟ ᱛᱚ ᱜᱚᱝᱠᱮ ᱛᱟᱦᱚᱞᱮ ᱦᱩᱞ ᱢᱟᱦᱟ ᱛᱚ ᱥᱮᱴᱮᱨᱮᱱᱟ ᱛᱚ ᱦᱩᱞ ᱢᱟᱦᱟ ᱪᱮᱜ ᱞᱮᱠᱟ ᱢᱟᱱᱟᱣ ᱵᱟᱛᱟᱣ ᱜᱮᱭᱟᱯᱮ ᱚᱱᱛᱮ
ᱱᱚᱛᱮ ᱦᱩᱞ ᱢᱟᱦᱟ ᱫᱚ ᱚᱝᱠᱟ ᱱᱤᱭᱚᱢ ᱞᱮᱠᱟ ᱟᱨᱠᱤ ᱢᱟᱱᱟᱣ ᱦᱩᱭᱩᱜ ᱟ ᱵᱚᱞᱮ ᱪᱤᱨ ᱩᱰᱟᱹᱣᱛᱮᱫ ᱚᱱᱠᱟ ᱟᱨ ᱚᱱᱟ ᱢᱟᱱᱟᱣ ᱦᱤᱞᱳᱜ ᱫᱚ ᱡᱟᱦᱟᱸᱱᱟᱜ ᱚᱱᱮ ᱯᱨᱳᱜᱜᱨᱟᱢ ᱠᱚᱫᱚ ᱵᱟᱝ ᱦᱩᱭᱩᱜ ᱜᱮᱭᱟ ᱥᱩᱫᱩ ᱢᱟᱱᱮ
ᱟᱪᱪᱷᱟ ᱱᱚᱝᱠᱟ ᱦᱩᱰᱤᱧ ᱢᱟᱹᱻᱻ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱚᱱᱚᱬᱦᱮᱸ ᱟᱵᱵᱨᱤᱛᱤ ᱥᱮ ᱯᱷᱩᱴᱵᱚᱞ ᱠᱷᱮᱞᱳᱰ ᱦᱮᱯᱨᱟᱣ ᱱᱚᱝᱠᱟ ᱠᱤᱹᱪᱷᱩ ᱵᱟᱝ
ᱵᱟᱝ ᱵᱟᱝ ᱚᱱᱟ ᱠᱚᱫᱚ ᱵᱟᱝ ᱦᱩᱭᱩᱜᱹ ᱜᱮᱼᱭᱟ
ᱟᱪᱪᱷᱟ ᱟᱪᱪᱷᱟ ᱦᱮᱸ ᱟᱞᱮ ᱥᱮᱫ ᱦᱚᱸ ᱦᱩᱞ ᱡᱟᱦᱟᱸ ᱫᱚ ᱵᱷᱟᱞᱮ ᱜᱮᱹᱞᱮ ᱢᱟᱱᱟᱣᱟ ᱡᱟᱹᱥᱛᱤ ᱠᱟᱭ ᱛᱮᱜᱮ ᱵᱟᱝ ᱫᱚ ᱵᱟᱝ ᱢᱟᱹᱱᱮ ᱮᱢᱱᱤ ᱛᱮᱦᱚᱸ ᱫᱩᱠ ᱫᱤᱱ ᱠᱟᱱᱟᱱ ᱨᱮᱦᱚᱸ ᱛᱚ ᱨᱟᱹᱥᱠᱟᱹ ᱥᱟᱞᱟᱜ ᱜᱮ ᱢᱟᱱᱟᱼᱣ ᱦᱩᱭᱩᱜᱹ ᱜᱮᱼᱭᱟ ᱢᱟᱹᱱᱮ ᱨᱟᱹᱥᱠᱟᱹ ᱦᱚᱭᱛᱳ ᱯᱨᱳᱜᱨᱼᱟᱢ ᱠᱚ ᱵᱟᱝ ᱛᱟᱦᱮᱱᱟ ᱠᱤᱱᱛᱩ ᱨᱟᱹᱥᱠᱟᱹ ᱵᱩᱡᱷᱟᱹᱜᱼᱟ ᱡᱮ ᱵᱟᱝᱹ ᱟᱵᱚᱨᱮᱱ ᱥᱤᱫᱩᱼ ᱠᱟᱹᱱᱩ ᱪᱟᱸᱫᱽ ᱵᱩᱨᱩ ᱯᱷᱩᱞᱳ ᱡᱮᱱᱚ ᱞᱟᱹᱲᱦᱟᱹᱭ ᱞᱮᱫ ᱛᱮᱟᱠᱚ ᱢᱤᱫ ᱫᱤᱱᱹ ᱟᱵᱚ ᱱᱤᱛᱳᱜ ᱥᱟᱱᱛᱟᱲ ᱢᱮᱱᱹᱛᱮᱵᱚᱱ ᱞᱮᱹᱠᱷᱟᱜ ᱠᱟᱱᱟ ᱦᱮᱸ ᱛᱚ
ᱚᱱᱟ ᱠᱟᱭᱛᱮ ᱵᱷᱟᱞᱮ ᱵᱷᱟᱵᱽ ᱛᱮᱸᱜᱮ ᱢᱟᱱᱟᱼᱣ ᱦᱩᱭᱩᱜᱼᱟ ᱛᱚ ᱜᱚᱝᱹᱠᱮ ᱚᱱᱠᱟᱹ ᱡᱚᱹᱠᱷᱚᱱ ᱦᱩᱞ ᱡᱟᱦᱟᱸ ᱯᱮ ᱢᱟᱞᱟᱣᱼᱟ ᱦᱮᱸ ᱥᱮ ᱢᱟᱹᱞᱟᱣ ᱢᱟᱱᱟᱼᱣ ᱚᱠᱛᱚ ᱨᱮ ᱵᱟᱦᱟ ᱢᱟᱞᱟᱹ ᱯᱚᱨᱮ ᱥᱮ ᱩᱱᱠᱩ ᱥᱤᱫᱩ ᱠᱟᱹᱱᱩ ᱧᱩᱢ ᱦᱟᱹᱞᱟᱝ ᱯᱚᱨᱮ ᱛᱚ ᱚᱱᱠᱟ ᱢᱟᱹᱭ ᱵᱟᱹᱵᱩ ᱛᱟᱠᱚ ᱥᱮᱫ ᱢᱟᱹᱱᱮ ᱜᱟᱞᱚᱪ ᱜᱟᱯᱟᱞᱢᱟᱨᱟᱣ ᱵᱟᱯᱮ ᱫᱚᱦᱚᱼᱭ ᱜᱮᱼᱭᱟ ᱡᱮ ᱥᱤᱫᱩ ᱠᱟᱹᱱᱩ ᱫᱚ ᱚᱼᱠᱚᱭ ᱠᱟᱱᱟ ᱠᱤᱱ
ᱟᱼᱫᱚ ᱢᱟᱹᱱᱮ ᱵᱟᱦᱟ ᱢᱟᱞᱟᱹ ᱮᱢ ᱯᱚᱨᱮ
ᱦᱮᱸ ᱦᱮᱸ ᱦᱮᱸ
ᱩᱱ ᱥᱚᱢᱚᱼᱭ ᱜᱮ ᱟᱨᱹᱠᱤ ᱢᱟᱹᱱᱮ ᱩᱱᱠᱩ ᱡᱟᱦᱟᱸ ᱟᱨᱹᱠᱤ ᱜᱟᱹᱠᱷᱩᱲᱟᱱ ᱦᱚᱲᱹ ᱠᱚ ᱛᱟᱦᱮᱱᱟᱹ ᱩᱱᱠᱩ ᱜᱮ ᱟᱨᱹᱠᱤ ᱚᱸᱰᱮᱜ ᱟᱨᱠᱚ ᱞᱟᱹᱭ ᱠᱮᱫ ᱜᱮ ᱟᱨᱹᱠᱤ
ᱦᱮᱸ ᱦᱮᱸ ᱦᱮᱸ ᱟᱼᱫᱚ ᱤᱱᱟᱹ ᱠᱟᱛᱷᱟᱹ ᱜᱮᱹᱞᱤᱧ ᱞᱟᱹᱭᱮᱫᱟ ᱟᱨᱹᱠᱤ ᱛᱚᱵᱮ ᱠᱷᱟᱱᱹ ᱫᱚ ᱡᱟ ᱥᱮᱴᱮᱨ ᱟᱼᱠᱟᱱ ᱢᱟᱹᱭ ᱵᱟᱹᱵᱩ ᱛᱟᱠᱚ ᱛᱚᱵᱮ ᱛᱠᱚ ᱵᱩᱡᱷᱟᱹᱣ ᱧᱟᱢᱟᱹ ᱩᱱᱠᱩ ᱫᱚ ᱱᱟᱦᱟᱼᱜ ᱤᱛᱤᱦᱟᱸᱟᱥ ᱨᱮ ᱫᱚ ᱟᱹᱣᱨᱤ ᱠᱚ ᱯᱟᱲᱹᱦᱟᱣᱧᱟᱹ ᱛᱤᱭᱳᱜᱟᱹ ᱥᱮ ᱦᱮᱸ ᱡᱩᱫᱤ ᱦᱟᱛᱟᱜ ᱦᱤᱡᱩᱜ ᱠᱟᱱᱹ ᱫᱤᱭᱮ ᱠᱚ ᱛᱤᱭᱳᱵᱟᱹ ᱛᱚ ᱠᱷᱚᱱ ᱫᱚ ᱠᱚ ᱵᱟᱝ ᱟᱵᱚᱨᱮᱱ ᱵᱟᱵᱟ ᱛᱟᱠᱚ ᱫᱤᱠᱩ ᱠᱚ ᱛᱟᱠᱚ ᱥᱮ ᱢᱟᱹᱪᱮᱫ ᱢᱟᱹᱪᱮᱫ ᱠᱚ ᱞᱟᱹᱭ ᱞᱮᱫᱟ ᱠᱚ ᱱᱚᱹᱣᱟ ᱠᱟᱛᱷᱟᱹ ᱠᱟᱛᱷᱟᱹ ᱫᱚ ᱦᱮᱸ ᱛᱟᱦᱚᱸᱞᱮ ᱱᱤᱥᱪᱳᱼᱭ ᱟᱵᱚᱨᱮᱱ ᱠᱟᱱᱟᱹᱠᱤᱱ ᱦᱮᱸ ᱡᱚᱹᱠᱷᱚᱱ ᱠᱚ ᱯᱟᱲᱦᱟᱼᱣ ᱧᱟᱢᱟᱹ ᱟᱼᱪᱷᱟᱹ ᱟᱼᱪᱷᱟᱹ ᱡᱟᱭᱸᱦᱳᱠ ᱠᱚᱢ ᱵᱮᱥᱤ ᱜᱚᱴᱟᱹ ᱫᱤᱥᱚᱢᱹ ᱜᱮ ᱜᱟᱛᱮ ᱠᱚ ᱥᱟᱶᱟᱣ ᱠᱚᱸ ᱜᱟᱞᱢᱟᱨᱟᱼᱣ ᱨᱚᱯᱚᱲᱹ ᱦᱩᱭᱩᱜᱹ ᱠᱟᱱ ᱜᱮᱼᱭᱟ ᱛᱚ ᱠᱚᱢ ᱵᱮᱥᱤ ᱦᱟᱸᱰᱮ ᱱᱟᱰᱮ ᱠᱚ ᱢᱟᱹᱱᱟᱣᱮᱫ ᱛᱟᱵᱚᱱ ᱜᱮᱼᱭᱟᱹ
ᱦᱮᱸ ᱢᱟᱹᱱᱟᱣᱮᱫ ᱜᱮᱼᱭᱟ ᱠᱚ ᱯᱨᱟᱭ ᱜᱮ ᱡᱚᱛᱚ ᱜᱮ ᱠᱚᱸ ᱢᱟᱱᱟᱼᱣ ᱟᱸ ᱜᱮᱼᱭᱟᱹ
ᱢᱟᱱᱟᱼᱣ ᱫᱚᱨᱠᱟᱨᱹ ᱠᱟᱱᱟ ᱪᱮᱫᱟᱜᱹ ᱥᱮ ᱱᱤᱛᱚᱼᱜ ᱩᱱᱠᱩ ᱵᱟᱹᱠᱚ ᱞᱟᱹᱲᱦᱟᱹᱭ ᱞᱮ ᱠᱷᱟᱱᱹ ᱞᱮᱫ ᱛᱮᱜᱮ ᱱᱤᱛᱚᱼᱜ ᱟᱵᱚ ᱦᱚᱭᱸᱛᱚ ᱱᱚᱝᱹᱠᱟ ᱥᱟᱹᱫᱷᱤᱱ ᱵᱷᱟᱵᱽ ᱛᱮᱵᱚᱱ ᱫᱟᱬᱟᱵᱲᱟ ᱫᱟᱲᱮᱭᱟᱜ᱾ ᱠᱟᱱᱟᱹ ᱥᱮ ᱥᱟᱱᱛᱟᱲᱹ ᱢᱮᱱᱹᱛᱮᱵᱚᱱ ᱜᱚᱱᱼᱱᱚᱜᱹ ᱠᱟᱱᱟ ᱦᱮᱸ ᱟᱼᱪᱷᱟ ᱟᱼᱪᱷᱟ ᱛᱟᱦᱚᱸᱞᱮ ᱜᱚᱝᱹᱠᱮ ᱱᱮᱥ ᱫᱚ᱾
ᱚᱠᱟᱴᱟᱜᱹ ᱯᱮ ᱯᱚᱨᱚᱵᱽᱮᱱᱟ ᱟᱸᱵᱚ ᱡᱟᱦᱟᱸ ᱥᱟᱞᱮ ᱠᱮᱥᱟᱞᱮ ᱯᱚᱨᱚᱵᱽ ᱢᱮᱱᱟᱜᱼᱟᱹ
ᱯᱚᱨᱚᱵᱽ ᱫᱚ ᱦᱟᱸᱜ ᱟᱼᱫᱚ ᱜᱠᱤ ᱯᱚᱨᱚᱵᱽ ᱠᱚᱫᱚᱹ ᱦᱟᱸᱜ ᱪᱷᱟᱹ ᱱᱤᱭᱟᱹ ᱥᱮᱨᱢᱟᱹ ᱫᱚᱹᱦᱚᱸ ᱛᱚ ᱟᱹᱣᱨᱤ ᱥᱮᱴᱮᱨᱚᱜ ᱛᱟᱵᱚᱱᱟ ᱡᱮᱹᱢᱚᱱ ᱵᱟᱦᱟᱹ ᱦᱮᱸᱱᱟᱜ ᱛᱟᱵᱚᱱᱟᱹ
ᱟᱼᱪᱷᱟ ᱟᱼᱪᱷᱟ ᱦᱮᱸ ᱦᱮᱸ ᱦᱮᱸ ᱦᱮᱸ ᱟᱼᱪᱷᱟ ᱵᱟ ᱛᱟᱦᱚᱸᱞᱮ ᱢᱟᱹ ᱵᱟᱹ ᱵᱟᱦᱟ ᱥᱚᱨᱚᱦᱟᱼᱭ ᱚᱱᱟ ᱠᱚᱫᱚᱹ ᱩᱨᱤᱭᱼᱟ ᱢᱟᱜᱢᱚᱸᱬᱮ ᱚᱱᱟᱹ ᱠᱚᱫᱚᱹ ᱟᱹᱩᱨᱤᱭᱟᱜ ᱛᱟᱵᱮᱱᱟ ᱚᱱᱛᱮ ᱫᱚ᱾
ᱦᱮᱸ ᱟᱞᱮ ᱥᱮᱫ ᱫᱚ ᱱᱤᱛᱚᱜ ᱫᱚ ᱦᱟᱨᱤᱣᱜᱼᱟ ᱟᱨ ᱵᱟᱦᱟᱹ ᱚ ᱵᱟᱦᱟᱹ ᱫᱚ ᱵᱟᱦᱟᱹ ᱫᱚ ᱜᱚᱝᱹᱠᱮ ᱤᱭᱟᱹ ᱯᱟᱨᱚᱢ ᱟᱼᱠᱟᱱᱟ ᱱᱤᱦ ᱵᱟᱨ ᱫᱚ᱾ ᱵᱟᱦᱟ ᱦᱮᱸ ᱞᱮ ᱤ ᱠᱮᱫᱟ ᱦᱮᱸ ᱵᱟᱦ ᱟᱼᱞᱮ ᱥᱮᱫ ᱫᱚ ᱢᱟᱹᱱᱮ ᱦᱮᱸ ᱵᱟᱦᱟ ᱠᱟᱱᱟ ᱞᱮᱸ ᱵᱟᱦᱟ ᱠᱟᱱᱟ ᱞᱮᱸ
ᱟᱼᱪᱷᱟ ᱟᱼᱪᱷᱟ ᱡᱟᱸᱟᱭᱦᱳ ᱢ ᱢᱤᱫᱴᱮᱱ ᱥᱟᱞᱮ ᱠᱟ ᱥᱟᱞᱮ ᱵᱚᱱ ᱯᱚᱨᱚᱵᱚᱼᱜ ᱜᱮᱼᱭᱟ ᱥᱮᱵᱼᱧᱸ ᱡᱚᱛᱚ ᱟᱛᱩ ᱨᱮᱱ ᱥᱟᱱᱛᱟᱲᱹ ᱜᱮᱸ ᱛᱤᱱᱟᱹᱜ ᱥᱟᱣᱜᱸ ᱥᱟᱱᱛᱟᱲᱹ ᱢᱮᱱᱟᱼᱜ ᱵᱚᱱᱟ ᱦᱮᱸ
ᱦᱮᱸ ᱦᱮᱸ ᱟᱫᱚ ᱟᱞᱮ ᱥᱮᱫ ᱢᱟᱱᱮ ᱵᱟᱦᱟ ᱦᱩᱭᱩᱜ ᱜᱮᱭᱟ ᱢᱟᱱᱮ ᱢᱟᱜ ᱢᱚᱬᱮ ᱫᱚ ᱩᱱᱟᱹᱜ ᱵᱟᱝ ᱦᱩᱭᱩᱜ ᱜᱮᱭᱟ
ᱢᱚᱲ ᱫᱚᱱᱟᱹᱜ ᱫᱚ ᱵᱟᱝ ᱦᱩᱭᱩᱜ ᱜᱮᱭᱟ ᱟᱪᱪᱷᱟ ᱟᱷᱟ
ᱦᱮᱸ
ᱟᱞᱮ ᱥᱮᱫ ᱦᱚᱸ ᱚᱱᱠᱟᱜᱮ ᱵᱟᱦᱟ ᱦᱚᱸ ᱦᱩᱭᱩᱜ ᱜᱮᱭᱟ ᱢᱟᱱᱮ ᱟᱨ ᱢᱟᱜ ᱢᱚᱬᱮ ᱦᱩᱭᱩᱜ ᱜᱮᱭᱟ ᱛᱚ ᱚᱱᱟ ᱠᱚᱫᱚ ᱢᱟᱜ ᱢᱚᱬᱮ ᱫᱚ ᱱᱚᱝᱠᱟ ᱫ ᱱᱚᱝᱠᱟ ᱛᱮᱜᱮ ᱵᱮᱥᱤᱨ ᱵᱷᱟᱜᱽ ᱠᱚᱨᱟᱣ ᱦᱚᱪᱚ ᱦᱚᱪᱚᱭᱟ ᱥᱮ ᱛᱳᱢᱟᱨ ᱟᱵᱚᱨᱮᱱ ᱡᱟᱦᱟᱸᱭ ᱫᱮᱵᱼ ᱫᱮᱵᱟᱞ ᱠᱚ ᱟᱬᱜᱚ ᱦᱤᱡᱩᱜᱼᱟ ᱩᱱᱠᱩ ᱠᱚ ᱞᱟᱹᱭ ᱥᱚᱫᱚᱨ ᱜᱮᱭᱟ ᱠᱚ ᱡᱮ ᱟᱛᱳ ᱨᱮ ᱡᱚᱠᱷᱚᱱ ᱟᱭᱳ ᱠᱚ ᱵᱚᱞᱚᱱᱟ ᱨᱩᱣᱟᱹ ᱦᱟᱹᱥᱩ ᱦᱩᱭᱩᱜᱼᱟ ᱛᱚᱠᱷᱚᱱ ᱫᱚᱠᱚ ᱠᱷᱚᱡᱚᱜᱼᱟ ᱡᱮ ᱢᱟᱨᱟᱝ ᱯᱚᱨᱚᱵᱽ ᱞᱮ ᱮᱢᱟᱞᱮᱯᱮ ᱢᱟᱨᱟᱝ ᱫᱟᱲᱮ ᱠᱚ ᱠᱷᱚᱡᱚᱜᱼᱟ ᱡᱟᱦᱟᱸ ᱫᱚ
ᱦᱮᱸ ᱦᱮᱸ
ᱦᱩᱸ ᱦᱩᱸ ᱦᱩᱸ ᱦᱩᱸ ᱡᱟᱠ ᱚᱱᱟ ᱦᱚᱸ ᱱᱟᱯᱟᱭ ᱜᱮ ᱟᱫᱚ ᱟᱵᱚᱨᱮᱱ ᱮᱸ ᱫᱮᱵᱟᱞᱳᱽ ᱡᱚᱠᱷᱱ ᱚᱱᱟᱠᱚ ᱠᱷᱚᱡᱚᱜᱼᱟ ᱥᱤᱨ ᱚᱢ ᱵᱚᱱ ᱠᱚᱨᱟᱣᱟ ᱦᱮᱸ ᱥᱮ ᱵᱟᱝ
ᱦᱮᱸ ᱦᱮᱸ ᱟᱞᱮᱥᱮᱫ ᱦᱚᱸ ᱚᱱᱠᱟ ᱩᱱᱠᱩ ᱠᱚ ᱠᱷᱚᱚᱡ ᱞᱮᱱᱠᱷᱟᱱ ᱢᱟᱜ ᱢᱚᱬᱮ ᱫᱚ ᱦᱩᱭᱩᱜᱼᱟ ᱟᱨ ᱵᱟᱠᱷᱟᱡ ᱫᱚ ᱵᱟᱦᱟ ᱫᱚ ᱢᱟᱱᱮ ᱯᱚᱛᱤ ᱥᱮᱨᱢᱟ ᱜᱮ ᱦᱩᱭᱩᱜᱼᱟ ᱵᱟᱦᱟ ᱫᱚ
ᱦᱮᱸ ᱦᱮᱸ ᱚᱱᱟ ᱛᱚ ᱢᱟ ᱢᱮᱱᱟᱜ ᱛᱟᱵᱚᱱ ᱜᱮ
ᱦᱮᱸ
ᱦᱸ ᱥᱡᱟᱠ ᱵᱷᱟᱮᱜ ᱜᱮ ᱠᱩᱥᱤ ᱨᱟᱹᱥᱠᱟᱹ ᱜᱮ ᱵᱩᱡᱷᱟᱹᱜ ᱠᱟᱱᱟ ᱡᱮ ᱫᱤᱥᱚᱢ ᱨᱮ ᱟᱵᱚ ᱦᱚᱸ ᱚᱱᱟ ᱟᱵᱚᱣᱟᱜ ᱟᱹᱨᱤᱪᱟᱹᱞᱤ ᱢᱮᱱᱟᱜ ᱜᱮᱭᱟ ᱦᱟᱱᱛᱮ ᱱᱟᱛᱮ ᱫᱚᱦᱚ ᱫᱚᱨᱠᱟᱨ ᱥᱮ ᱪᱮᱫ ᱵᱮᱱ ᱞᱟᱹᱭᱟ ᱜᱚᱝᱠᱮ
ᱦᱮᱸ ᱱᱚᱣᱟ ᱫᱚᱦᱚ ᱫᱚᱨᱠᱟᱨ ᱜᱮ
ᱢᱟᱱᱮ ᱵᱟᱵᱚᱱ ᱫᱚᱦᱚ ᱞᱮᱠᱷᱟᱱ ᱟᱵᱚᱨᱮᱱ ᱦᱤᱡᱩᱜ ᱠᱟᱱ ᱫᱤᱱ ᱨᱮ ᱯᱚᱝᱯᱚᱝᱲᱟ ᱠᱚᱦᱚᱸ ᱠᱚ ᱧᱟᱢᱟ ᱚᱠᱟᱨᱮ
ᱦᱮᱸ ᱡᱮᱚ ᱟᱵᱚᱨᱮᱱ ᱦᱟᱯ ᱦᱟᱯᱲᱟᱢ ᱠᱚ ᱥᱮᱫᱟᱭ ᱠᱷᱚᱱᱟᱜ ᱠᱚ ᱫᱚᱦᱚ ᱟᱹᱜᱩ ᱟᱠᱟᱫᱟ ᱟᱵᱚ ᱦᱚᱸ ᱱᱚᱣᱟ ᱱᱤᱛᱚᱜ ᱫᱚ ᱟᱵᱩᱣᱟᱜ ᱥᱳᱢᱚᱭ ᱦᱳᱭ ᱟᱠᱟᱱᱟ ᱡᱮ ᱟᱵᱚ ᱱᱤᱛᱚᱜ ᱱᱚᱣᱟ ᱵᱚᱱ ᱫᱚᱦᱚ ᱦᱚ
ᱦᱳᱭ ᱦᱳᱭ ᱦᱳᱭ ᱟᱵᱚ ᱡᱩᱣᱟᱹᱱ ᱠᱚ ᱡᱩᱫᱤ ᱵᱟᱵᱚᱱ ᱥᱟᱵ ᱫᱚᱦᱚᱭᱟ ᱚᱱᱟ ᱠᱚ
ᱦᱮᱸ
ᱟᱪᱪᱷᱟ ᱟᱪᱪᱷᱟ ᱛᱟᱦᱚᱞᱮ ᱢᱚᱴᱟᱢᱩᱴᱤ ᱵᱟᱦᱟ ᱛᱚ ᱡᱟᱠ ᱥᱚᱢᱚᱭ ᱜᱮᱯᱮ ᱡᱟᱠ
ᱦᱮᱸ ᱦᱮᱸ ᱵᱟᱦᱟ ᱫᱚ ᱡᱟᱠ ᱥᱟᱺᱦᱤᱡ ᱜᱮ ᱦᱩᱭᱩᱜ
ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱨ ᱱᱚᱝᱠᱟ ᱫᱚᱝ ᱥᱟᱞ ᱠᱚᱨᱮ ᱫᱚ ᱪᱮᱫᱞ ᱞᱮᱠᱟ ᱚᱱᱛᱮ ᱫᱚ ᱰᱤᱡᱮ ᱪᱷᱟᱯᱚᱞ ᱪᱟᱹᱞᱩᱜ ᱠᱟᱱᱟ ᱥᱮ ᱱᱚᱝᱠᱟ ᱛᱩᱢᱫᱟᱜ ᱴᱟᱢᱟᱜᱠ ᱜᱮ ᱢᱮᱱᱟᱜ ᱛᱟᱵᱚᱱᱟ ᱮ ᱠᱷᱚᱱᱚᱱᱳ
ᱢᱟᱱᱮ ᱫᱚᱝ ᱨᱮ
ᱦᱮᱸ ᱫᱚᱝ ᱥᱟᱞᱢᱟᱱ ᱵᱟᱯᱞᱟ ᱚᱲᱟᱜ ᱠᱚᱨᱮ ᱡᱟᱦᱟᱸ ᱫᱚ
ᱵᱟᱯᱞᱟ ᱚᱲᱟᱜ ᱠᱚᱨᱮ ᱟᱫᱚ ᱱᱚᱛᱮ ᱟᱞᱮᱥᱮᱫ ᱫᱚ ᱦᱟᱸᱜ ᱢᱟᱱᱮ ᱪᱮᱫ ᱤᱧ ᱞᱟᱹᱭᱟ? ᱵᱟᱱᱟᱨ ᱜᱮ ᱪᱟᱹᱞᱩᱜ ᱠᱟᱱᱟ ᱢᱮ ᱵᱚᱠᱥ ᱦᱚᱸ ᱟᱨ ᱤᱭᱟᱹ ᱴᱟᱢᱟᱠ ᱛᱩᱢᱫᱟᱹᱜ ᱦᱚᱸ ᱟᱫᱚ ᱢᱮᱱᱠᱷᱟᱱ ᱵᱚᱥ ᱜᱮᱦᱟᱸᱜ ᱢᱟᱱᱮ ᱵᱟᱹᱲᱛᱤ ᱠᱟᱱᱟ ᱟᱨᱠᱤ ᱢᱟᱱᱮ ᱵᱚᱥ ᱛᱮᱜᱮ ᱡᱟᱹᱛᱤ ᱛᱤ ᱜᱷᱲᱤᱡ ᱠᱚ ᱮᱱᱮᱡ ᱠᱟᱱᱟ ᱟᱨ ᱴᱟᱢᱟᱠ ᱴᱩᱫᱟᱹᱜ ᱛᱮᱫᱚ ᱢᱟᱱᱮ ᱠᱚᱢ ᱜᱮᱠᱚ ᱮᱱᱮᱡ ᱠᱟᱱᱟ᱾ ᱟᱱ ᱩᱱᱟᱹ ᱵᱮᱥᱤᱤᱡ ᱵᱟᱠᱚ ᱮᱱᱮᱡ ᱠᱟᱱᱟ᱾
ᱦᱮᱸ ᱟᱫᱚ ᱚᱱᱟᱜᱮ ᱟᱨᱠᱤ ᱵᱟᱠᱚ ᱮᱱᱮᱡ ᱠᱟᱱᱟ ᱚᱱᱟ ᱦᱚᱸ ᱛᱟᱦᱮᱸ ᱠᱟᱱᱟ ᱟᱨ ᱢᱤᱫᱴᱟᱝ ᱡᱤᱱᱤᱥ ᱦᱩᱭᱩᱜ ᱠᱟᱱᱟ ᱡᱩᱫᱤ ᱡᱟᱦᱟᱸᱭ ᱠᱚᱫᱚ ᱢᱤᱫ ᱵᱟᱨ ᱵᱚᱱ ᱵᱟᱲᱟᱭ ᱜᱮᱭᱟ᱾ ᱡᱩᱫᱤ ᱵᱟᱠᱚ ᱮᱱᱮᱡᱼᱟ ᱥᱮ ᱮᱱᱮᱡ ᱱᱟᱪᱚᱱᱤᱭᱟᱹ ᱛᱟᱦᱚᱞᱮ ᱠᱷᱟᱱ ᱫᱚ ᱚᱸᱰᱮ ᱫᱚ ᱢᱫᱲᱤ ᱦᱚᱸ ᱨᱟᱹᱥᱠᱟᱹ ᱵᱟᱭ ᱧᱟᱢ ᱞᱮᱼᱟ ᱞᱟᱹᱜᱤᱫᱚᱜ ᱠᱟᱱᱟ ᱚᱱᱟ ᱠᱷᱟᱹᱛᱤᱨ ᱜᱮ ᱟᱫᱚ ᱩᱱᱠᱩ ᱦᱚᱸ ᱡᱟᱹᱱᱤᱡ ᱠᱷᱟᱱ ᱠᱚ ᱚᱵᱚᱦᱮᱞᱟᱭᱮᱫᱟ ᱡᱮ ᱛᱩᱢᱫᱟᱜ ᱛᱚᱢᱟᱠ ᱫᱚ ᱵᱟᱝ ᱦᱮ ᱡᱟᱹᱱᱤᱡ ᱛᱚ ᱱᱚᱣᱟ ᱟᱫᱚ ᱟᱵᱮᱱ ᱪᱮᱫ ᱞᱮᱠᱟᱵᱮᱱ ᱢᱚᱱᱮᱭᱟ ᱟᱵᱮᱱᱟᱜ ᱩᱭᱦᱟᱹᱨᱛᱮ ᱟᱵᱮᱱᱟᱜ ᱢᱚᱱᱮᱛᱮ?
ᱱᱚᱣᱟ ᱫᱚ ᱴᱟᱢᱟᱠ ᱛᱩᱢᱫᱟᱹᱜ ᱛᱮᱜᱮ ᱦᱩᱭ ᱞᱟᱹᱠᱛᱤ ᱠᱟᱱᱟ ᱟᱫᱚ
ᱦᱮᱸ ᱟᱫᱚ ᱱᱮᱛᱟᱨ ᱱᱚᱣᱟ ᱠᱟᱛᱷᱟ ᱵᱮᱱ ᱞᱟᱹᱭ ᱫᱟᱲᱮᱭᱟᱜᱼᱟ ᱡᱮ ᱦᱮᱸ ᱢᱚᱰᱟᱨᱱ ᱥᱮ ᱡᱩᱣᱟᱹᱱ ᱠᱚ ᱱᱚᱣᱟ ᱠᱚᱫᱚ ᱵᱟᱠᱚ ᱠᱩᱥᱤᱭᱟᱜ ᱠᱟᱱᱟ ᱴᱷᱤᱠ ᱴᱷᱤᱠᱮ ᱟᱪᱷᱮ ᱦᱮᱸ ᱟᱫᱚ ᱠᱤᱱᱛᱩ ᱱᱚᱣᱟ ᱦᱚᱸᱛᱚ ᱠᱟᱱᱟ ᱜᱚᱝᱠᱮ ᱢᱟ ᱟᱞᱮᱵᱮᱱ ᱛᱩᱢᱫᱟᱜ ᱴᱟᱢ ᱴᱟᱢᱟᱠ ᱪᱷᱟᱲᱟ ᱟᱵᱚ ᱵᱟᱯᱞᱟ ᱵᱟᱝ ᱯᱟᱨᱚᱢᱚᱜ ᱛᱟᱵᱚᱱᱟ
ᱵᱟᱝ
ᱦᱮᱸ ᱛᱚ ᱧᱮᱞ ᱛᱟᱵᱚᱱ ᱯᱮ ᱡᱟᱛᱮ ᱠᱚᱨᱮ ᱟᱞᱮ ᱥᱮᱫ ᱫᱚ ᱵᱟᱯᱞᱟ ᱵᱤᱦᱟᱹ ᱠᱚᱨᱮ ᱫᱚ ᱰᱤᱡᱮ ᱫᱚ ᱰᱤᱡᱮ ᱵᱚᱠᱥ ᱫᱚ ᱩᱱᱟᱹᱜ ᱫᱚ ᱵᱟᱝ ᱦᱩᱭᱩᱜ ᱜᱮᱭᱟ ᱠᱚᱢ ᱜᱮ ᱮᱠᱵᱟᱨᱮ ᱞᱟᱹᱭ ᱜᱟᱱᱚᱜᱼᱟ ᱦᱮᱸ ᱛᱚ ᱛᱩᱢᱫᱟᱜ ᱴᱟᱢᱟᱠ ᱜᱮ ᱵᱤᱥᱤ ᱢᱮᱱᱟᱜᱼᱟ ᱪᱚᱞ ᱫᱚ ᱦᱮᱸ ᱛᱚ ᱠᱟᱹᱴᱤᱡ ᱧᱮᱞ ᱛᱟᱵᱚᱱ ᱯᱮ ᱚᱱᱛᱮ ᱦᱚᱸ ᱡᱟᱛᱮ ᱠᱚᱨᱮ ᱚᱱᱟ ᱠᱚ ᱠᱚᱢ ᱦᱩᱭᱩᱜ ᱢᱟᱭ ᱦᱮᱸᱥᱮ
ᱦᱮᱸ ᱦᱮᱸ
ᱛᱟᱦᱚᱞᱮ ᱠᱷᱟᱱ ᱫᱚ ᱚᱱᱮ ᱡᱮ ᱫᱚᱝ ᱥᱟᱞᱨᱮ ᱮᱱᱮᱡ ᱥᱮᱨᱮᱧ ᱚᱱᱟ ᱠᱚ ᱟᱫ ᱪᱟᱵᱟᱜᱼᱟ ᱫᱤᱱ ᱫᱤᱱᱛᱮ ᱚᱠᱚᱭ ᱫᱤᱥᱟᱹ ᱫᱚᱦᱚ ᱚᱱᱟ ᱠᱚ ᱥᱮᱨᱮᱧ ᱠᱚ ᱨᱩᱨᱩᱩᱣ ᱠᱚᱣᱟ ᱦᱮᱸ ᱥᱮᱮ
ᱦᱮᱸ
ᱟᱪᱪᱷᱟ ᱟᱪᱪᱷᱟ ᱦᱮᱸ ᱟᱨ ᱚᱞ ᱪᱤᱠᱤ ᱠᱚ ᱪᱮᱫᱞ ᱞᱮᱠᱟ ᱢᱮᱱᱟᱜᱼᱟ ᱚᱱᱛᱮ ᱯᱨᱚᱪᱟᱨ ᱯᱟᱥᱱᱟᱣ ᱪᱮᱫ ᱞᱮᱠᱟ ᱥᱮ ᱪᱮᱫ
ᱦᱮᱸ ᱢᱮᱱᱟᱜ ᱜᱮᱭᱟ ᱢᱮᱱᱠᱷᱟᱱ ᱩᱱᱟᱹᱜ ᱫᱚ ᱵᱟᱝ ᱟᱨᱠᱤ ᱢᱟᱱᱮ ᱢᱮᱱᱟᱜ ᱫᱚ ᱢᱮᱱᱟᱜᱼᱟ ᱢᱟᱱᱮ ᱠᱚᱢ ᱧᱚᱜ ᱟᱨᱠᱤ
ᱟᱪᱪᱷᱟ ᱟᱪᱪᱷᱟ ᱟᱪᱪᱷᱟ ᱚ ᱟᱪᱪᱷᱟ ᱛᱟᱦᱚᱞᱮ ᱟᱯᱮ ᱫᱚ ᱚᱠᱟ ᱯᱮ ᱯᱟᱲᱦᱟᱜ ᱠᱟᱱᱟ ᱜᱚᱢᱠᱮ
ᱟᱞᱮ ᱫᱚ ᱱᱚᱛ ᱤᱭᱟᱹ ᱵᱟᱸᱠᱩᱲᱟ
ᱟᱪᱪᱷᱟ ᱵᱟᱸᱠᱩᱲᱟ ᱢᱟᱛᱚ ᱟᱹᱞᱤᱧ ᱦᱚᱸ ᱵᱟᱸᱠᱩᱲᱟ
ᱵᱟᱸᱠᱩᱲᱟ ᱟᱹᱞᱤᱧ ᱫᱚ ᱢᱟᱱᱮ ᱯᱩᱨᱩᱞᱤᱭᱟᱹ ᱵᱚᱰᱟᱨ ᱵᱚᱰᱟᱨ ᱥᱟᱭᱤᱰ ᱟᱨ
ᱟᱪᱪᱷᱟ ᱟᱪᱪᱷᱟ ᱥᱟᱛ ᱫᱤᱥᱚᱢ ᱥᱟᱛ ᱫᱤᱥᱚᱢ ᱥᱮ ᱟᱪᱪᱷᱟ ᱟᱪᱪᱷᱟ ᱡᱟᱭᱦᱳᱠ ᱦᱮᱸ ᱵᱷᱷᱟᱞᱮ ᱜᱮ ᱠᱩᱥᱤ ᱜᱮᱟᱢ ᱡᱟᱭᱦᱳᱠ ᱚ ᱧᱮᱞ ᱛᱟᱵᱚᱱ ᱯᱮ ᱚᱞᱪᱤᱠᱤ ᱠᱚᱦᱚᱸ ᱡᱟᱛᱮ ᱠᱚᱨᱮ ᱡᱚᱛᱚ ᱦᱚᱲ ᱠᱚ ᱥᱟᱱᱟᱢ ᱠᱚ ᱢᱟ ᱠᱟᱹᱴᱤᱡ ᱠᱟᱹᱴᱤᱡ ᱵᱚᱱ ᱥᱮᱪᱮᱫᱚᱜ ᱢᱟ ᱚᱱᱟ ᱦᱚᱸᱛᱚ ᱡᱟᱱᱟᱢ ᱵᱟᱲᱟᱝ ᱠᱟᱱ ᱜᱮᱭᱟ ᱦᱮᱸ ᱥᱮ
ᱦᱩᱸ ᱟᱞᱮ ᱚᱸᱰᱮ ᱟᱞᱮ ᱚᱸᱰᱮ ᱟᱨᱠᱤ ᱢᱤᱫᱴᱟᱝ ᱚᱸᱰᱮ ᱦᱟᱭ ᱤᱥᱠᱩᱞ ᱨᱮ ᱪᱟᱞᱟᱜ ᱠᱟᱱᱟ ᱠᱟᱱ ᱜᱮᱭᱟ ᱯᱟᱲᱦᱟᱜ ᱚᱞ ᱪᱤᱠᱤ ᱛᱮ ᱟᱨ ᱟᱨ ᱚᱱᱠᱟ ᱨᱚᱵᱤᱵᱟᱨ ᱨᱚᱵᱤᱵᱟᱨ ᱢᱤᱫᱴᱟᱝ ᱚᱸᱰᱮ ᱠᱚ ᱠᱷᱩᱞᱟᱹᱣ ᱟᱠᱟᱫᱼᱟ ᱚᱸᱰᱮ ᱟᱫᱚ ᱡᱚᱛᱚ ᱚᱸᱰᱮᱧ ᱦᱮᱸ ᱦᱮᱸ ᱤᱛᱩᱱ ᱟᱥᱲᱟ ᱚᱸᱰᱮ ᱡᱚᱛᱚᱜᱮᱠᱚ ᱥᱮᱬᱟ ᱟᱠᱚᱣᱟ ᱟᱨᱠᱤ ᱢᱟᱱᱮ ᱵᱚᱭᱚᱥ ᱨᱮᱱᱟᱜ ᱫᱚ ᱢᱟᱱᱮ ᱤᱭᱟᱹ ᱵᱟᱹᱱᱩᱜᱼᱟ
ᱦᱳᱭ ᱦᱳᱭ ᱦᱳᱭ ᱵᱟᱝ ᱟᱹᱰᱤ ᱟᱹᱰᱤ ᱱᱟᱯᱟᱭ ᱟᱹᱰᱤ ᱱᱟᱯᱟᱭ ᱠᱟᱹᱢᱤᱦᱚᱨᱟ ᱚᱱᱠᱟ ᱫᱚᱨᱠᱟᱨᱚᱜ ᱠᱟᱱᱟ ᱪᱮᱫᱟᱜ ᱥᱮ ᱢᱟᱱᱮ ᱵᱚᱭᱚᱥ ᱠᱚ ᱥᱮ ᱠᱟᱹᱴᱤᱡ ᱟᱵᱚ ᱡᱩᱣᱟᱹᱱ ᱠᱚ ᱡᱩᱫᱤ ᱵᱟᱵᱚᱱ ᱥᱮᱪᱮᱫᱚᱜᱼᱟ ᱛᱟᱦᱚᱞᱮ ᱦᱩᱰᱤᱧ ᱦᱩᱰᱤᱧ ᱢᱟᱹᱭ ᱵᱵᱩ ᱛᱟᱠᱚ ᱚᱠᱟ ᱠᱷᱚᱱ ᱵᱚᱱ ᱥᱮᱬᱟ ᱟᱠᱚᱣᱟ ᱥᱮᱪᱮᱫ ᱞᱟᱜᱟᱜ ᱠᱟᱱᱟ ᱚᱱᱟ ᱨᱮᱱᱟᱜ ᱡᱩᱫᱤ ᱨᱟᱥᱟ ᱛᱮᱫ ᱜᱮ ᱡᱩᱫᱤ ᱵᱟᱵᱚᱱ ᱵᱩᱡᱫᱟ ᱪᱮᱫ ᱠᱟᱱᱟ ᱪᱤᱠᱤ ᱫᱚ
ᱛᱟᱦᱚᱞᱮ ᱠᱷᱟᱱ ᱫᱚ ᱟᱵᱚᱨᱮᱱ ᱜᱤᱫᱟᱹᱨᱼ ᱛᱟᱦᱟᱞᱮ ᱟᱵᱚᱨᱤᱱ ᱜᱤᱫᱟᱨ ᱯᱤᱫᱟᱹᱨ ᱦᱚᱸ ᱵᱟᱵᱚᱱ ᱥᱮᱪᱮᱫ ᱦᱚᱪᱚ ᱠᱚᱣᱟ ᱥᱮ ᱵᱟᱵᱚᱱ ᱯᱟᱲᱦᱟᱣ ᱦᱚᱪᱚ ᱠᱚᱣᱟ ᱚᱱᱟ ᱞᱟᱹᱭᱤᱱ ᱛᱮ ᱦᱮᱸ ᱥᱮ ᱛᱚ ᱚᱱᱟ ᱡᱩᱫᱤ ᱟᱵᱚ ᱵᱚᱱ ᱯᱟᱲᱦᱟᱣ ᱠᱚᱣᱟ ᱛᱟᱦᱚᱞᱮ ᱵᱚᱱ ᱵᱩᱡᱽ ᱫᱟᱲᱮᱭᱟᱜᱼᱟ ᱵᱟᱝ ᱡᱤᱱᱤᱥ ᱟᱫᱚ ᱵᱷᱟᱹᱞᱤ ᱜᱮᱭᱟ ᱟᱵᱚᱣᱟᱜ ᱠᱟᱱ ᱜᱮᱭᱟ ᱱᱚᱣᱟ ᱫᱚ ᱛᱚ ᱡᱟᱦᱟᱸ ᱨᱚᱲ ᱛᱮᱵᱚᱱ ᱨᱚᱲ ᱠᱟᱱᱟ ᱚᱱᱟ ᱜᱮᱵᱚᱱ ᱯᱟᱲᱦᱟᱜ ᱠᱟᱱᱟ ᱛᱟᱦᱚᱞᱮ ᱛᱚ ᱥᱚᱦᱡᱽ ᱡᱤᱱᱤᱥ ᱠᱟᱱᱟ ᱦᱮᱸ ᱵᱟᱝ ᱦᱩᱸ ᱦᱩᱸ ᱦᱩᱸ
ᱞᱟᱦᱟ ᱟᱠᱟᱱ ᱛᱟᱵᱚᱱ ᱜᱮᱭᱟ ᱦᱟᱸᱜ ᱰᱷᱮᱨ ᱜᱮ ᱢᱤᱫ ᱫᱷᱟᱣ‌ ᱵᱟᱲᱟᱭ ᱟᱸᱡᱚᱢ ᱠᱟᱱᱟ ᱚᱱᱠᱟ ᱦᱟᱭ ᱤᱥᱠᱩᱞ ᱨᱮᱦᱚᱸ ᱠᱚ ᱦᱚᱸ ᱯᱟᱲᱦᱟᱜ ᱠᱟᱱ ᱜᱮᱭᱟ ᱱᱚᱝᱠᱟ ᱤᱭᱩᱱᱤᱵᱷᱟᱨᱥᱤᱴᱤ ᱦᱟᱹᱵᱤᱡ ᱦᱚᱸ ᱪᱟᱞᱟᱣ ᱟᱠᱟᱱᱟ ᱠᱚ ᱯᱟᱲᱦᱟᱜ ᱠᱟᱱᱟ ᱠᱚ ᱟᱨᱠᱤ
ᱦᱮᱸ ᱦᱮᱸ ᱟᱫᱚ ᱚᱱᱟ ᱠᱟᱛᱷᱟ ᱜᱮ ᱜᱚᱝᱠᱮ ᱟᱞᱮ ᱥᱮᱫ ᱨᱮᱦᱚᱸ ᱱᱚᱛᱮ ᱫᱚ ᱚᱞᱪᱤᱠᱤ ᱫᱚ ᱵᱷᱟᱞᱤ ᱜᱮ ᱢᱮᱱᱟᱜᱼᱟ᱾ ᱟᱞᱮ ᱨᱤᱱ ᱦᱚᱲ ᱦᱩᱰᱤᱧ ᱵᱚᱭᱦᱟ ᱦᱚᱸ ᱥᱟᱶᱛᱟᱞᱤ ᱰᱤᱯᱟᱨᱴᱢᱮᱱᱴ ᱨᱮᱱ ᱞᱮᱠᱪᱟᱨᱟᱨ ᱠᱟᱱᱟᱭ, ᱛᱚ ᱚᱱᱟ ᱠᱟᱭ ᱱᱮᱛᱟᱨ ᱵᱤᱥᱮᱥ ᱠᱚᱨᱮ ᱠᱩᱞᱦᱤ ᱠᱩᱯᱞᱤ ᱫᱚ ᱢᱟᱱᱮ ᱨᱟᱹᱥᱠᱟᱹ ᱵᱩᱡᱷᱟᱹᱜ ᱠᱟᱱᱟ ᱪᱮ ᱵᱟᱝ
ᱦᱮᱸ ᱵᱩᱡᱷᱟ. ᱜ-ᱟ ᱦᱮᱸ
ᱟᱪᱪᱷᱟ ᱟᱪᱪᱷᱟ ᱦᱮᱸ ᱛᱚ ᱜᱚᱝᱠᱮ ᱛᱟᱦᱚᱞᱮ ᱚᱠᱛᱚ ᱦᱚᱸ ᱵᱮᱥᱤ ᱵᱟᱹᱱᱩᱜ ᱛᱟᱞᱟᱝᱟ ᱦᱩᱭᱱᱟ ᱦᱮᱸ ᱛᱟᱦᱚᱞᱮ ᱥᱟᱹᱜᱩᱱ ᱛᱤᱠᱤᱱ ᱥᱟᱱᱛᱮ ᱥᱟᱹᱜᱩᱱ ᱡᱚᱦᱟᱨ ᱟᱸᱡᱚᱢ ᱰᱟᱵᱮᱱ ᱦᱮᱞᱳᱣ
ᱦᱮᱸ ᱟᱸᱡᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱛᱟᱦᱚᱞᱮ ᱴᱟᱭᱤᱢ ᱦᱚᱸᱛᱚ ᱵᱮᱥᱤ ᱵᱟᱹᱱᱩᱜ ᱛᱟᱞᱟᱝᱟ ᱛᱟᱭᱚᱢ ᱫᱟᱯᱟᱨᱟᱢ ᱟᱨᱦᱚᱸ ᱨᱚᱯᱚᱲ ᱦᱩᱭᱩᱜᱼᱟ ᱱᱚᱝᱠᱟ ᱜᱮ ᱦᱮᱸ ᱦᱮᱸ ᱦᱮᱸ ᱦᱮᱸ, ᱴᱷᱤᱠ ᱟᱪᱷᱮ ᱦᱮᱸ ᱦᱮᱸ
ᱦᱮᱸ ᱴᱷᱤᱠ ᱟᱪᱷᱮ ᱴᱷᱤᱠ ᱟᱪᱷᱮ